ᱞᱟᱹᱭ ᱢᱮ᱾
ᱛᱚᱵᱮ ᱱᱤᱛᱚᱜ ᱟᱵᱮᱱ ᱥᱮᱫ ᱫᱚ ᱥᱮᱨᱢᱟ ᱨᱮᱭᱟᱜ ᱢᱳᱣᱥᱚᱢ ᱪᱮᱫ ᱞᱮᱠᱟ ᱧᱮᱞᱚᱜᱚᱜ ᱠᱟᱱᱟ
ᱟᱹᱻ ᱠᱟᱹᱴᱤᱡ ᱮ ᱨᱤᱢᱤᱞ ᱫᱚᱭ ᱨᱤᱢᱤᱞ ᱟᱠᱟᱫᱟ᱾
ᱮᱱᱟᱱ ᱫᱚ ᱠᱟᱹᱴᱤᱡ ᱮ ᱥᱤᱛᱩᱝ ᱮᱫ ᱛᱟᱦᱮᱸᱼᱟ᱾ ᱱᱤᱛᱚᱜ ᱫᱚ ᱨᱤᱢᱤᱞ ᱨᱤᱢᱤᱞ ᱜᱮ ᱧᱮᱞᱚᱜ ᱠᱟᱱᱟ᱾ ᱟᱨ ᱵᱮᱲᱟ ᱰᱩᱵᱩᱡ ᱦᱤᱡᱩᱜ ᱠᱚᱱᱟ ᱥᱮ ᱦᱤᱛᱳᱜ ᱫᱚ
ᱦᱮᱸ ᱦᱮᱸ᱾
ᱟᱫᱚ ᱛᱟᱦᱞᱮ ᱦᱤᱛᱳᱜ ᱠᱟᱴᱤᱡ ᱚᱝᱠᱟᱧ
ᱵᱚᱛᱚᱨᱮ ᱧᱩᱛ ᱟᱹᱜᱩᱭᱮᱫ ᱠᱟᱱᱟᱭ
ᱚᱠᱟ ᱟᱯᱮ ᱥᱮᱫ ᱫᱚ ᱨᱤᱢᱤᱞ ᱫᱚᱢᱮ ᱨᱟᱠᱟᱵ ᱟᱹᱜᱩᱭᱮᱫᱟ ᱥᱮ ᱪᱮᱫ ᱞᱮᱠᱟ
ᱦᱮᱸ ᱢᱟᱱᱮ ᱧᱩᱛ ᱟᱹᱰᱤ ᱧᱩᱛ ᱦᱤᱡᱩᱜᱚᱜ ᱠᱟᱱᱟ ᱧᱮᱞᱚᱜ ᱛᱮᱜᱮ ᱵᱚᱛᱚᱨ ᱜᱮ ᱧᱮᱞᱚᱜ ᱠᱟᱱᱟ᱾
ᱟᱫᱚ ᱫᱟᱜ ᱞᱮᱠᱷᱟᱱ ᱜᱮᱛᱚ ᱟᱹᱰᱤ ᱵᱮᱥ ᱦᱩᱭᱩᱜᱼᱟ ᱥᱮ ᱪᱮᱫ ᱞᱮᱠᱟ? ᱥᱮ ᱠᱷᱩᱛᱤ ᱛᱟᱯᱮ?
ᱦᱩᱭᱩᱜᱼᱟ ᱟᱫᱚ ᱡᱮᱢᱚᱱ ᱫᱤᱱ ᱨᱮᱫᱚ ᱵᱟᱭ ᱫᱟᱜ ᱟᱞᱮ ᱧᱤᱫᱟᱹᱭ ᱫᱟᱜ ᱟᱞᱮᱚ ᱴᱷᱤᱠᱟᱹᱱ ᱜᱮᱭᱟ ᱫᱤᱱ ᱨᱮᱫᱚ ᱠᱟᱹᱢᱤ ᱠᱩ ᱥᱮᱱᱚᱜ ᱵᱟᱲᱟ ᱦᱩᱭᱩᱜ ᱠᱟᱱᱟ ᱥᱮ
ᱚ ᱫᱤᱱ ᱨᱮᱫᱚ ᱛᱟᱦᱞᱮ ᱚᱱᱠᱟ ᱚᱥᱩᱵᱤᱫᱟ ᱢᱤᱫᱴᱟᱜ ᱮᱴᱠᱮᱴᱚᱬᱮ ᱦᱩᱭᱩᱜ ᱛᱟᱯᱮᱭᱟ ᱵᱟᱝ᱾
ᱦᱮᱸ ᱫᱤᱱ ᱨᱮᱫᱚ ᱯᱟᱹᱛᱤ ᱥᱤᱜ ᱠᱚᱠᱚ ᱪᱟᱞᱟᱣ ᱵᱟᱲᱟᱜ ᱠᱟᱱᱟ ᱵᱟᱜᱟᱱ ᱨᱮ ᱫᱚ ᱵᱟᱠᱷᱟᱡ ᱫᱟᱜ ᱞᱮᱠᱷᱟᱡ ᱫᱚ ᱯᱟᱹᱛᱤ ᱨᱮᱭᱟᱜ ᱤᱭᱟᱹ ᱥᱟᱠᱟᱢ ᱦᱚᱸ ᱦᱟᱢᱟᱞ ᱧᱚᱜᱚᱜᱼᱟ ᱫᱟᱜ ᱛᱮ ᱞᱚᱦᱚᱫ ᱛᱮ᱾
ᱦᱳᱭ ᱦᱳᱭ᱾ ᱟᱯᱮᱥᱮᱫ ᱫᱚ ᱛᱟᱦᱚᱞᱮ ᱚᱱᱠᱟ ᱵᱤᱨ ᱫᱤᱥᱚᱢ ᱥᱮ ᱚᱱᱠᱟ ᱪᱮᱫ ᱞᱮᱠᱟᱱ ᱫᱤᱥᱚᱢ ᱠᱟᱱᱟ
ᱱᱚᱱᱛᱮ ᱫᱚ ᱥᱚᱢᱟᱱ ᱜᱮᱭᱟ ᱵᱤᱨ ᱫᱚ ᱟᱞᱮ ᱠᱷᱚᱡ ᱫᱚ ᱟᱹᱰᱤ ᱥᱟᱺᱜᱤᱧ ᱨᱮᱜᱮ ᱦᱮᱱᱟᱜ ᱟᱠᱟᱫᱟ ᱟᱞᱮ ᱫᱚ ᱵᱤᱨ ᱫᱤᱥᱚᱢ ᱠᱷᱚᱡ ᱫᱚ ᱯᱷᱟᱨᱟᱠ ᱧᱚᱜ ᱨᱮᱜᱮ ᱦᱮᱱᱟᱜ ᱞᱮᱭᱟ
ᱟᱪᱷᱟ
ᱵᱟᱝᱞᱟᱫᱮᱥ ᱵᱚᱰᱟᱨ ᱥᱟᱭᱤᱰ ᱨᱮ ᱦᱮᱱᱟᱜ ᱟᱠᱟᱫ ᱞᱮᱭᱟ
ᱚᱻ ᱢᱟᱱᱮ ᱟᱪᱪᱷᱟ ᱚᱱᱟ ᱫᱚ ᱛᱟᱦᱮᱞᱮ ᱟᱯᱮ ᱠᱷᱚᱱ ᱫᱚ ᱛᱤᱱᱟᱹᱜ ᱥᱟᱺᱜᱤᱧᱟ?
ᱵᱟᱝᱞᱟᱫᱮᱥ ᱵᱚᱰᱟᱨ
ᱦᱳᱭ
ᱥᱩᱨ ᱨᱮᱜᱮ ᱢᱮᱱᱮ ᱟᱞᱮ ᱠᱷᱚᱱᱟᱜ ᱫᱚ᱾
ᱳᱭ ᱛᱤᱱᱟᱹᱜ ᱮᱠ ᱠᱤᱞᱳᱢᱤᱴᱟᱨ ᱫᱩ ᱠᱤᱞᱳᱢᱤᱴᱟᱨ ᱦᱩᱭᱩᱜ-ᱟ ᱥᱮ ᱪᱮᱫ ᱞᱮᱠᱟ?
ᱢᱤᱫᱴᱮᱡ ᱵᱟᱹᱭᱦᱟᱹᱲ ᱯᱟᱨᱚᱢ ᱠᱟᱛᱮᱜ ᱦᱮᱱᱟᱜᱼᱟ᱾
ᱢᱤᱫᱴᱟᱝ ᱵᱟᱹᱭᱦᱟᱹᱲ ᱢᱟᱱᱮ ᱛᱚ ᱵᱤᱥᱤ ᱵᱟᱝ ᱥᱟᱺᱜᱤᱧᱟ ᱦᱮᱸ ᱥᱮ ᱵᱟᱝ?
ᱦᱮᱸ ᱥᱩᱨ ᱨᱮᱜᱮ ᱦᱮᱱᱟᱜ-ᱟ᱾
ᱟᱪᱷᱟ
ᱟᱫᱚ ᱚᱱᱠᱟ ᱞᱮᱠᱟ ᱫᱚ ᱵᱟᱠ ᱵᱟ ᱠᱚ ᱥᱮᱱ ᱚᱪᱚᱜᱼᱟ ᱩᱥᱟᱥᱟᱹᱨᱟ ᱵᱚᱰᱟᱨ ᱥᱮᱡ ᱠᱚᱨᱮ ᱫᱚ ᱮᱭᱥᱮ ᱫᱚ ᱵᱟᱠᱚ ᱥᱮᱱ ᱚᱪᱚᱣᱟᱜ-ᱟ ᱡᱟᱦᱟᱱ ᱠᱟᱹᱢᱤ ᱛᱟᱦᱮᱱ ᱠᱷᱟᱱᱡ ᱫᱚ ᱥᱮᱱᱚᱜ ᱜᱮᱭᱟ ᱠᱚ ᱟᱨ ᱵᱟᱝᱠᱷᱟᱡ ᱫᱚ ᱵᱟᱝ ᱟᱞᱮ ᱠᱚᱫᱚ ᱚᱱᱟ ᱟᱹᱲᱮ ᱯᱟᱨᱚᱢᱚᱜ ᱞᱟᱹᱜᱤᱫ ᱫᱚ ᱠᱟᱰ ᱞᱟᱜᱟᱶ ᱟᱞᱮ ᱠᱟᱱᱟ
ᱪᱮᱫ ᱞᱮᱠᱟ ᱯᱟᱨᱚᱢ ᱞᱟᱹᱜᱤᱫ
ᱢᱟᱱᱮ ᱵᱟᱝᱞᱟᱫᱮᱥ ᱦᱟᱱᱟ ᱟᱲᱮ ᱯᱟᱨᱚᱢᱚᱜ ᱠᱷᱟᱡ ᱫᱚ ᱢᱤᱫᱴᱤᱡ ᱠᱟᱨᱰ ᱧᱟᱢᱚᱜ ᱠᱟᱱᱟ ᱟᱸᱫᱷᱟᱨ ᱠᱟᱨᱰ ᱞᱮᱠᱟ ᱚᱱᱟ ᱵᱮᱱᱟᱣ ᱦᱚᱪᱚᱭ ᱦᱩᱭᱩᱜᱚᱜ ᱠᱟᱱᱟ ᱛᱚᱵᱮ ᱚᱱᱟᱢ ᱩᱫᱩᱜ ᱟᱠᱚᱣᱟ ᱠᱷᱟᱱ ᱫᱚᱠᱚ ᱯᱟᱨᱚᱢ ᱦᱚᱪᱚᱣᱟᱢᱟ ᱚᱱᱟ ᱜᱮᱴ ᱠᱷᱚᱱᱟᱜ ᱟᱨ ᱵᱟᱠᱟᱱ ᱫᱚ ᱦᱟᱱᱟ ᱟᱲ ᱵᱟᱢ ᱯᱟᱨᱚᱢ ᱫᱟᱲᱮᱭᱟᱜ-ᱟ
ᱟᱪᱷᱟ ᱟᱫᱚ ᱦᱟᱸᱰᱮ ᱟᱫᱚ ᱚᱱᱛᱮ ᱪᱟᱞᱟᱣ ᱠᱟᱛᱮᱜ ᱟᱯᱮ ᱫᱚ ᱪᱮᱫ ᱠᱚᱯᱮ ᱪᱤᱠᱟᱹᱭ ᱜᱮᱭᱟ ᱵᱟᱝᱞᱟ ᱫᱮᱹᱥ ᱥᱮᱱ ᱠᱟᱛᱮᱫ ᱫᱚ
ᱦᱟᱱᱟ ᱟᱲᱤ ᱠᱷᱚᱱᱟᱜ ᱜᱮ ᱟᱞᱮ ᱫᱚ ᱦᱟᱥᱟᱞᱮ ᱟᱹᱜᱩᱭᱮᱫ ᱠᱟᱱᱟ ᱥᱮ ᱯᱚᱛᱟᱣ ᱦᱟᱥᱟ᱾ ᱡᱮᱴᱟ ᱥᱟᱫᱟ ᱜᱮᱭᱟ ᱢᱚᱡᱽ ᱜᱤ, ᱱᱟᱲᱠᱟ ᱦᱟᱥᱟ ᱞᱮᱠᱟ ᱧᱮᱞᱚᱜ-ᱟ, ᱯᱚᱛᱟᱣ ᱦᱟᱥᱟ ᱠᱟᱱᱟ ᱚᱱᱟ ᱠᱚᱫᱚ ᱦᱟᱱᱟ ᱟᱲᱤ ᱠᱷᱚᱱᱟᱜᱤ ᱟᱞᱮ ᱞᱮ ᱟᱹᱜᱩᱭᱮᱫᱟ ᱦᱟᱱᱟ ᱟᱲᱜᱮ ᱦᱟᱹᱠᱩ ᱡᱟᱭᱜᱟ ᱠᱚᱦᱚᱸ ᱚᱱᱟ ᱟᱲᱮ ᱨᱮᱜᱮ ᱢᱮᱱᱟᱜ-ᱟ᱾ ᱟᱱᱟ ᱟᱸᱴ ᱨᱮᱫᱚ ᱵᱟᱹᱱᱩᱜ-ᱟ ᱟᱨ ᱚᱠᱚᱭ ᱠᱚᱣᱟᱜ ᱫᱚ ᱠᱷᱮᱛ ᱵᱟᱲᱠᱤ ᱠᱚᱦᱚᱸ ᱦᱟᱱᱟ ᱟᱲᱮ ᱨᱮᱜᱮ ᱦᱮᱱᱟᱜ-ᱟ, ᱵᱟᱝᱞᱟᱫᱮᱥ ᱠᱷᱚᱱ ᱤᱱᱟᱹ ᱟᱲᱮ ᱠᱩ ᱯᱟᱨᱚᱢ ᱵᱟᱲᱟ ᱟᱠᱟᱱ ᱩᱱᱠᱩ ᱠᱚᱣᱟᱜ ᱫᱚ ᱦᱟᱱᱟᱴ ᱨᱮᱜ ᱦᱮᱱᱟᱜᱟᱹᱛᱤᱨᱮᱫᱚ ᱟᱫᱚ ᱠᱟᱹᱢᱤ ᱠᱚᱫᱚ ᱠᱚ ᱞᱟᱹᱭ ᱵᱟᱲᱟᱭᱟ ᱡᱮ ᱱᱚᱸᱰᱮ ᱤᱧᱟᱹᱜ ᱠᱟᱹᱢᱤ ᱦᱩᱭᱩᱜ-ᱟ᱾ ᱛᱟᱦᱚᱞᱮ ᱫᱚ ᱪᱟᱞᱟᱜ ᱦᱩᱭᱩᱜ-ᱟ ᱚᱱᱛᱮ ᱟᱫᱚ ᱚᱱᱟ ᱞᱟᱹᱜᱤᱫ ᱛᱮᱫᱚ ᱠᱟᱨᱰ ᱵᱮᱱᱟᱣ ᱦᱩᱭᱩᱜᱚᱜ ᱠᱟᱱᱟ ᱠᱟᱨᱰ ᱫᱚ ᱦᱚᱨ ᱢᱟ ᱵᱟᱠᱚ ᱵᱚᱞᱚ ᱚᱪᱚᱜ-ᱟ ᱥᱮ, ᱟᱫᱚ ᱴᱟᱭᱤᱢ ᱠᱚ ᱮᱢᱚᱜ ᱠᱟᱱᱟ ᱡᱮ ᱱᱤᱱᱟᱹᱜ ᱴᱟᱭᱤᱢ ᱠᱷᱚᱡ ᱱᱤᱱᱟᱹ ᱴᱟᱭᱤᱢ ᱵᱷᱤᱛᱨᱤ ᱨᱮ ᱦᱤᱡᱩᱜ ᱦᱩᱭᱩᱜ-ᱟ ᱵᱟᱨ ᱵᱟᱡᱮ ᱠᱷᱚᱱᱚᱡ ᱞᱟᱦᱟᱮ ᱨᱩᱩᱭᱟᱹᱲᱚᱜ ᱯᱮ᱾
ᱵᱟᱨᱚ ᱵᱟᱡᱮ ᱠᱷᱚᱱ ᱞᱟᱦᱟᱨᱮ ᱢᱟᱱᱮ ᱧᱤᱫᱟᱹ ᱵᱟᱨᱚ ᱵᱟᱡᱮ ᱠᱷᱚᱱ ᱞᱟᱦᱟᱨᱮ ᱨᱩᱣᱟᱹᱲ ᱦᱩᱭᱩᱜ ᱛᱟᱯᱮᱭᱟ?
ᱫᱤᱱ ᱨᱮᱭᱟᱜ ᱵᱟᱨᱚ ᱵᱟᱡᱮ ᱨᱮᱭᱟᱜ ᱞᱟᱦᱟᱨᱮ ᱡᱮᱢᱚᱱ ᱠᱤ ᱟᱴ ᱵᱟᱡᱮ ᱥᱮ ᱱᱚ ᱵᱟᱡᱮᱢ ᱪᱟᱞᱟᱜ ᱠᱷᱟᱱ ᱚᱱᱟ ᱟᱲᱰᱤ ᱛᱟᱦᱚᱞᱮ ᱠᱷᱟᱱ ᱫᱚ ᱵᱟᱨᱚ ᱵᱟᱡᱮ ᱞᱟᱦᱟᱨᱮ ᱛᱤᱠᱤᱱ ᱨᱩᱣᱟᱹᱲᱚᱜ ᱦᱩᱭᱩᱜ ᱟ ᱟᱨᱠᱷᱟᱡ ᱫᱚ ᱜᱮᱴ ᱠᱚᱠᱚ ᱥᱤᱧ ᱟᱥᱮ ᱟᱨ ᱦᱟᱱᱟ ᱟᱹᱲᱮ ᱨᱮᱢᱟ ᱜᱩᱞᱤ ᱪᱟᱞᱟᱣ ᱨᱮᱭᱟᱜ ᱦᱚᱸ ᱟᱫᱮᱥ ᱠᱚ ᱮᱢ ᱟᱠᱟᱫ ᱠᱚᱣᱟ ᱥᱮ ᱟᱫᱚ ᱦᱟᱱᱟ ᱟᱲᱮᱨᱮᱫᱚ ᱛᱟᱦᱮᱸ ᱞᱮᱱ ᱠᱷᱟᱱᱡ ᱫᱚ ᱵᱟᱠᱚ ᱛᱟᱦᱮᱸ ᱦᱚᱪᱚ-ᱟ ᱦᱟᱱᱟ ᱨᱮᱫᱚ ᱮᱜᱮᱨ ᱟᱠᱚ, ᱚᱱᱟᱛᱮ ᱥᱚᱢᱚᱭ ᱨᱮᱜᱮ ᱩᱰᱩᱠᱚᱜ ᱦᱩᱭᱩᱜᱚᱜ-ᱟ᱾
ᱟᱪᱷᱟ ᱛᱟᱦᱚᱞᱮ ᱢᱟ ᱱᱚᱣᱟ, ᱱᱚᱣᱟ ᱢᱟ ᱟᱹᱰᱤ ᱡᱳᱨ ᱜᱮ ᱢᱤᱫᱴᱟᱝ ᱵᱚᱛᱚᱨᱟᱱᱟᱜ ᱢᱤᱫᱴᱟᱝ ᱤᱭᱟᱹ ᱠᱟᱱ ᱫᱚ?
ᱦᱮᱸ ᱵᱚᱛᱚᱨ ᱦᱚᱸ ᱵᱚᱛᱚᱨ ᱜᱤᱭᱟ ᱟᱫᱚ ᱚᱱᱟ ᱤᱭᱟᱹᱛᱮ ᱱᱤᱭᱚᱢ ᱢᱟᱱᱟᱣ ᱠᱟᱛᱮ ᱪᱟᱞᱟᱳ ᱦᱩᱭᱩᱜ-ᱟ᱾
ᱟᱪᱷᱟ ᱟᱫᱚ ᱟᱫᱚ ᱦᱚᱸᱜ-ᱚᱭ ᱡᱮ ᱟᱯᱮ ᱠᱚᱣᱟᱜ ᱚᱱᱟ ᱠᱚᱨᱮ ᱦᱟᱥᱟ ᱡᱟᱭᱜᱟ ᱟᱯᱮᱭᱟᱜ ᱦᱚᱸ ᱚᱱᱟ ᱦᱟᱱᱟ ᱫᱷᱟᱨᱮ ᱢᱮᱱᱟᱜ ᱛᱟᱯᱮᱭᱟ ᱛᱟᱦᱚᱞᱮ ᱟᱫᱚ ᱚᱱᱟ ᱠᱚᱫᱚ ᱟᱫᱚ? ᱟᱯᱮ ᱫᱚ ᱵᱟᱝᱯᱮ ᱱᱚᱝᱠᱟ ᱵᱟᱯᱮ ᱤᱭᱟᱹ ᱫᱟᱲᱮ ᱵᱟᱯᱮ ᱤᱭᱟᱹ ᱠᱟᱫᱟ ᱡᱮ ᱟᱞᱮ ᱫᱚ ᱚᱱᱟ ᱦᱟᱥᱟ ᱱᱚᱱᱛᱮ ᱯᱮ ᱚᱸᱰᱮ ᱟᱠᱷᱨᱤᱧ ᱠᱟᱛᱮᱫ ᱱᱚᱱᱛᱮ ᱯᱮ ᱦᱟᱛᱟᱣᱟ ᱥᱮ ᱪᱮᱫᱞᱮᱠᱟ ᱚᱱᱠᱟ?
ᱚᱱᱠᱟ ᱵᱟᱠᱚ ᱤᱭᱟᱹ ᱵᱟᱲᱟ ᱟᱠᱟᱫᱟ ᱚᱱᱟ ᱟᱲ ᱨᱮᱜᱮ ᱪᱟᱞᱟᱣ ᱠᱟᱛᱮᱜ ᱠᱚ ᱠᱟᱹᱢᱤ ᱦᱚᱴᱚ ᱠᱟᱜ ᱠᱟᱱᱟ ᱟᱨᱠᱚ ᱦᱤᱡᱩᱜ ᱠᱟᱱᱟ ᱴᱟᱭᱤᱢ ᱠᱷᱚᱡ ᱞᱟᱦᱟᱨᱮ᱾
ᱟᱫᱚ
ᱚᱱᱮᱠᱩ ᱯᱟᱨᱚᱢ ᱦᱚᱪᱚᱣᱟᱜ ᱠᱟᱱ ᱛᱮᱫᱚ ᱚᱱᱟ ᱞᱟᱹᱜᱤᱫ ᱛᱮ ᱟᱫᱚ ᱵᱟᱠᱚ ᱱᱟᱹ ᱟᱲᱤᱭᱮᱫ ᱠᱟᱱ ᱛᱟᱠᱚᱣᱟ᱾
ᱟᱪᱪᱷᱟ,
ᱠᱟᱨᱚᱱ ᱱᱤᱛᱚᱜ ᱢᱟ ᱥᱚᱨᱠᱟᱨᱟᱜ ᱟᱫᱮᱥ ᱠᱟᱱ ᱵᱚᱞᱮ ᱚᱠᱚᱭ ᱦᱟᱱᱟᱲᱤ ᱠᱷᱚᱱ ᱦᱮᱡ ᱟᱠᱟᱱ ᱩᱱᱤ ᱦᱟᱱᱟᱲ ᱜᱮ ᱪᱟᱞᱟᱣ ᱨᱩᱣᱟᱹᱲᱚᱜᱼ ᱟᱭ᱾
ᱦᱳᱭ, ᱦᱳᱭ
ᱩᱱᱠᱩᱣᱟᱜ ᱱᱮ ᱠᱟᱜᱚᱡᱽ ᱠᱚᱞᱚᱢ ᱠᱚᱨᱮ ᱤᱭᱟᱹ ᱠᱚ ᱵᱟᱹᱱᱩᱜ ᱛᱟᱠᱚᱣᱟ, ᱧᱩᱛᱩᱢ ᱠᱚ ᱵᱟᱝᱠᱚ ᱤᱭᱟᱹ ᱚᱪᱚ ᱟᱠᱟᱫᱼᱟ, ᱱᱟᱹᱲ ᱨᱮ ᱦᱮᱡ ᱠᱟᱛᱮᱜ ᱦᱚᱸ ᱵᱟᱠᱚ ᱨᱟᱠᱟ ᱦᱚᱪᱚ ᱟᱠᱟᱫᱼᱟ, ᱵᱟᱠᱚ ᱵᱮᱱᱟᱣ ᱟᱠᱟᱫ ᱦᱟᱱᱛᱮᱱᱟᱜ ᱠᱟᱜᱚᱡᱽ ᱛᱟᱦᱚᱞᱮ ᱠᱷᱟᱱ ᱢᱟ ᱦᱟᱱᱛᱮᱱᱟᱜ ᱜᱮ ᱦᱮᱱᱟᱜ ᱛᱟᱠᱚᱣᱟ ᱚᱠᱚᱭ ᱠᱚ ᱩᱱᱠᱩ ᱫᱚ ᱦᱟᱱᱟ ᱟᱲᱮ ᱜᱮᱠᱚ ᱠᱩᱞ ᱠᱟᱠᱚ ᱠᱟᱱᱟ᱾
ᱟᱪᱪᱷᱟ ᱦᱳᱭ ᱚᱱᱠᱟ ᱦᱳᱭ ᱚᱱᱠᱟ ᱦᱩᱭᱩᱜ ᱠᱟᱱᱟ ᱚᱱᱠᱟᱜᱮ᱾ ᱟᱫᱚ ᱦᱚᱸᱜᱼᱚᱭ ᱟᱯᱮ ᱫᱚ ᱛᱟᱦᱚᱞᱮ ᱚᱱᱠᱟ ᱫᱚ ᱪᱤᱠᱟᱹ ᱛᱮᱯᱮ ᱛᱟᱦᱮᱱᱟ ᱚᱱᱛᱮ ᱠᱷᱚᱱ ᱚᱱᱛᱮ ᱠᱷᱚᱱ ᱦᱚᱸ ᱟᱹᱰᱤ ᱚᱱᱠᱟᱱ ᱠᱟᱛᱷᱟᱢ ᱞᱟᱹᱭᱫᱟ ᱜᱩᱞᱤ ᱠᱚᱠᱚ ᱪᱟᱞᱟᱣ-ᱟ, ᱟᱨ ᱱᱚᱱᱛᱮ ᱦᱚᱸ ᱱᱚᱝᱠᱟ
ᱟᱫᱚ ᱩᱱᱤ ᱠᱟᱛᱷᱟ ᱵᱟᱢ ᱟᱸᱡᱚᱢ ᱠᱷᱟᱡ ᱠᱚ ᱚᱱᱠᱟᱭᱟ ᱟᱨᱠᱷᱟᱡ ᱟᱫᱚ ᱱᱤᱛᱚᱜ ᱢᱟ ᱡᱚᱛᱚ ᱦᱚᱲ ᱜᱮ ᱠᱟᱛᱷᱟ ᱠᱚ ᱟᱸᱡᱚᱢᱮᱫᱟ ᱥᱚᱢᱚᱭ ᱢᱚᱛ ᱢᱚᱛᱚᱱ ᱜᱮᱠᱚ ᱪᱟᱞᱟᱜ ᱠᱟᱱᱟ ᱥᱚᱢᱚᱭ ᱢᱚᱛᱚ ᱨᱮᱜᱮ ᱠᱚ ᱩᱰᱩᱠᱚᱜ ᱠᱟᱱᱟ ᱠᱚ ᱵᱟᱠᱚ ᱛᱟᱦᱮᱱ ᱠᱟᱱᱟ᱾
ᱟᱪᱪᱷᱟ ᱟᱫᱚ ᱛᱟᱦᱚᱞᱮ ᱚᱱᱟ ᱤᱭᱟᱹᱨᱮ ᱟᱫᱚ ᱪᱮᱫ ᱠᱚᱯᱮ ᱚᱱᱟ ᱫᱷᱟᱨᱮ ᱫᱚ ᱟᱫᱚ ᱪᱮᱫ ᱠᱚᱯᱮ ᱨᱚᱦᱚᱭᱮᱫᱟᱯᱮ?
ᱪᱟ ᱵᱟᱜᱟᱱ ᱠᱩᱠᱚ ᱨᱚᱦᱚᱭ ᱵᱟᱲᱟ ᱟᱠᱟᱫᱟᱼᱟ ᱦᱟᱱᱟ ᱟᱲᱮ ᱨᱮᱫᱚ᱾ ᱵᱟᱜᱟᱱ ᱠᱚ ᱢᱮᱱᱟᱜᱼᱟ ᱟᱱᱟᱨᱚᱥ ᱠᱚᱠᱚ ᱨᱚᱦᱚᱭ ᱵᱟᱲᱟ ᱠᱟᱜᱼᱟ ᱟᱺᱠ ᱠᱚᱠᱚ ᱞᱟᱜᱟᱣ ᱵᱟᱲᱟ ᱠᱟᱜᱼᱟ ᱦᱟᱱᱟ ᱟᱲ ᱨᱮᱱ ᱦᱚᱲ ᱵᱟᱝᱞᱟᱫᱮᱥ ᱨᱮᱱ ᱟᱺᱠ ᱠᱩ ᱠᱟᱭᱨᱟ ᱠᱚᱠᱚ ᱨᱚᱦᱚᱭ ᱵᱟᱲ ᱟᱠᱟᱫᱟ, ᱦᱩᱲᱩ ᱠᱚ ᱨᱚᱦᱚᱭᱮᱫ ᱠᱟᱱᱟ ᱚᱱᱟ ᱨᱮᱫᱚ ᱡᱟᱹᱥᱛᱤ ᱜᱮ ᱦᱩᱲᱩ ᱦᱩᱭᱩᱜ ᱠᱟᱱᱟ᱾ ᱨᱮᱭᱟᱜ ᱛᱩᱞᱚᱱᱟ ᱨᱮ ᱦᱟᱱᱟ ᱟᱲᱮ ᱨᱮᱜᱤ ᱡᱟᱹᱥᱛᱤ ᱦᱩᱭᱩᱜᱚᱜ ᱠᱟᱱᱟ᱾
ᱟᱪᱪᱷᱟ, ᱟᱫᱚ ᱚᱱᱟ ᱫᱷᱟᱨᱮ ᱯᱮ ᱯᱟᱨᱚᱢᱚᱜ ᱠᱟᱱᱟ ᱚᱱᱟ ᱫᱷᱟᱨᱮ ᱟᱫᱚ ᱟᱵᱚ ᱞᱮᱠᱟᱱ ᱥᱟᱱᱛᱟᱲ ᱠᱚᱫᱚ ᱵᱟᱯᱮ ᱧᱟᱢᱮᱫ ᱠᱚᱥᱮ ᱩᱱᱠᱩ ᱫᱤᱠᱩ ᱠᱩ ᱠᱚᱜᱮ ᱩᱱᱠᱩ ᱩᱱᱠᱩ ᱫᱤᱠ
ᱫᱤᱠᱩ ᱜᱤ ᱡᱟᱹᱥᱛᱤ ᱠᱚ ᱧᱟᱢᱚᱜ ᱠᱟᱱᱟ ᱟᱵᱚ ᱦᱚᱲᱢᱟ ᱟᱹᱰᱤ ᱜᱟᱱ ᱜᱮ ᱵᱷᱤᱛᱨᱤ ᱨᱮ ᱪᱟᱞᱟᱜ ᱦᱩᱭᱩᱜᱚᱜᱼᱟ ᱟᱫᱚ ᱤᱱᱟᱹᱜ ᱜᱟᱱ ᱵᱷᱤᱛᱨᱤ ᱢᱟ ᱵᱚᱞᱚᱜ ᱨᱮᱭᱟᱜ ᱥᱚᱢᱚᱭ ᱦᱚᱸ ᱵᱟᱝ ᱧᱟᱢ ᱜᱚᱫᱚᱜ ᱠᱟᱱᱟ ᱢᱤᱫ ᱜᱷᱟᱹᱲᱤᱡ ᱛᱮᱢᱟ ᱥᱚᱢᱚᱭ ᱦᱩᱭᱩᱜ ᱠᱟᱱᱟ ᱥᱮ? ᱚᱱᱟ ᱛᱤᱱᱟᱹᱜ ᱜᱟᱱ ᱫᱟᱬᱟᱱ ᱨᱮᱭᱟᱜ ᱴᱟᱭᱤᱢ ᱦᱚᱸ ᱵᱟᱝ ᱧᱟᱢᱚᱜ ᱠᱟᱱᱟ᱾
ᱦᱳᱭ ᱟᱫᱚ ᱟᱯᱮ ᱫᱚ ᱛᱟᱦᱚᱞᱮ ᱚᱸᱰᱮ ᱡᱩᱫᱤ ᱠᱟᱹᱢᱤ ᱧᱩᱛᱩᱢ ᱠᱟᱛᱮᱫ ᱯᱮ ᱚᱱᱟ ᱫᱷᱟᱨᱮ ᱯᱮ ᱵᱚᱞᱚᱭᱮᱱᱟ ᱟᱫᱚ ᱚᱱᱛᱮ ᱡᱩᱫᱤ ᱠᱟᱹᱴᱤᱡ ᱴᱤᱡ ᱚᱱᱟ ᱚᱱᱟ ᱥᱚᱢᱳᱭ ᱮᱸ ᱤᱭᱟᱹ ᱢᱚᱫᱽᱫᱷᱮ ᱨᱮ ᱟᱫᱚ ᱚᱱᱟ ᱠᱚᱨᱮᱜ ᱡᱩᱫᱤ ᱫᱟᱬᱟ ᱠᱟᱛᱮᱫ ᱡᱩᱫᱤ ᱯᱮ ᱦᱤᱡᱩᱜᱼᱟ, ᱛᱟᱦᱚᱞᱮ ᱚᱱᱠᱟ ᱡᱟᱦᱟᱱᱟᱜ ᱮᱴᱠᱮᱴᱚᱬᱮ ᱵᱟᱝ ᱦᱩᱭᱩᱜᱼᱟ?
ᱟᱫᱚ ᱚᱱᱮ ᱵᱟᱠᱚ ᱫᱟᱟᱲᱟᱭᱭᱟᱜ ᱠᱟᱱᱟ ᱢᱟᱱᱮ ᱪᱮᱫ ᱠᱚ ᱪᱟᱞᱟᱜ ᱠᱟᱱᱟ ᱚᱱᱟ ᱠᱚ ᱠᱟᱹᱢᱤ ᱦᱚᱴᱚ ᱠᱟᱜ ᱠᱟᱱᱟ ᱟᱨ ᱠᱚ ᱦᱤᱡᱩᱜ ᱠᱟᱱᱟ ᱫᱟᱬᱟ ᱦᱚᱸ ᱡᱚ ᱵᱟᱠᱚ ᱫᱟᱬᱟ ᱦᱚᱪᱚᱣᱟᱜ ᱟᱠᱩ ᱯᱟᱦᱨᱟᱭᱮᱫ ᱠᱟᱱᱟ ᱥᱮ ᱛᱟᱦᱮᱱ ᱠᱟᱱᱟ ᱠᱚ ᱟᱠᱩ ᱦᱚᱸ
ᱦᱳᱭ, ᱦᱳᱭ
ᱟᱨᱢᱤ ᱠᱚᱣᱟᱜ ᱤᱭᱟᱹ ᱛᱟᱦᱮᱱ ᱠᱟᱱ ᱛᱟᱠᱚᱣᱟ ᱚᱲᱟᱜ ᱵᱟᱲᱟ ᱟᱠᱟᱫ ᱠᱚᱣᱟ ᱠᱚ ᱠᱟᱹᱴᱤᱡ ᱠᱟᱹᱴᱤᱡ ᱪᱮᱛᱟᱱ ᱫᱚᱠᱩ ᱪᱷᱟᱹᱯᱨᱤ ᱵᱟᱲᱟ ᱟᱠᱟᱫ ᱠᱚᱣᱟᱜ ᱠᱚᱣᱟᱜ, ᱫᱟᱜ ᱛᱮ ᱟᱞᱚ ᱞᱚᱦᱚᱫᱚᱜ ᱞᱟᱹᱜᱤᱫ ᱛᱮ᱾ ᱚᱱᱠᱟ ᱛᱮᱜᱤ ᱠᱚ ᱛᱟᱦᱮᱱ ᱠᱟᱱᱟ ᱠᱚ ᱯᱟᱦᱨᱟᱭᱮᱫ ᱠᱟᱱᱟ ᱠᱩ᱾ ᱫᱤᱱ ᱨᱮᱦᱚᱸ ᱧᱤᱫᱟᱹ ᱦᱚᱸᱠᱚ ᱯᱟᱦᱟᱨᱟᱭ ᱫᱟ᱾ ᱟᱨ ᱜᱚᱴᱟ ᱵᱚᱰᱟᱨ ᱟᱲᱮ ᱟᱲᱮᱛᱮ ᱞᱟᱭᱤᱴ ᱠᱚᱠᱚ ᱡᱟᱞᱟᱣ ᱠᱟᱜ ᱠᱟᱱᱟ ᱥᱮ᱾
ᱚ ᱱᱤᱭᱟᱹ ᱫᱷᱟᱣ ᱢᱟ ᱚᱱᱠᱟᱛᱮ ᱚᱱᱟ ᱵᱚᱰᱟᱨ ᱞᱮᱠᱟᱛᱮ ᱱᱤᱭᱟᱹ ᱫᱷᱟᱣ ᱢᱟ ᱟᱹᱰᱤ ᱟᱭᱤᱱ ᱠᱟᱹᱱᱩᱱ ᱠᱚᱠᱚ ᱪᱟᱹᱞᱩ ᱠᱟᱫᱟ᱾
ᱦᱮᱸ
ᱟᱫᱚ ᱚᱱᱠᱟ ᱯᱟᱨᱚᱢ ᱫᱚ ᱞᱟᱹᱠᱛᱤ ᱫᱚ ᱵᱟᱝ ᱠᱟᱱᱟ ᱟᱯᱮᱭᱟᱜ ᱠᱟᱹᱢᱤ ᱞᱮᱠᱟᱜᱮ ᱪᱟᱞᱟᱜ ᱯᱮ ᱟᱨ ᱦᱤᱡᱩᱜ ᱯᱮ᱾
ᱦᱮᱸ ᱱᱟᱭᱛᱮ ᱟᱞᱮᱭᱟᱜ ᱠᱟᱹᱢᱤ ᱞᱮᱠᱟ ᱜᱮᱞᱮ ᱪᱟᱞᱟᱜ ᱠᱟᱱᱟᱞᱮ ᱟᱨᱞᱮ ᱨᱩᱣᱟᱹᱲ ᱦᱤᱡᱩᱜ ᱠᱟᱱᱟ ᱟᱨᱦᱚᱸ ᱡᱩᱫᱤ ᱡᱟᱦᱟᱸᱭᱟᱜ ᱵᱟᱹᱱᱩᱜ ᱠᱟᱜ ᱠᱷᱟᱡ ᱫᱚ ᱟᱫᱷᱟᱨ ᱠᱟᱨᱰ ᱚᱱᱟ ᱦᱚᱲᱟᱜ ᱨᱤᱠᱥ ᱠᱟᱛᱮᱜ ᱤᱫᱤ ᱮ ᱦᱩᱭᱩᱜᱚᱜᱼᱟ ᱦᱟᱱᱟ ᱟᱹᱰᱤ ᱡᱩᱫᱤ ᱩᱱᱤ ᱦᱚᱲ ᱪᱟᱞᱟᱣ ᱢᱮᱱᱠᱟᱱᱡ ᱡᱟᱦᱟᱸᱭ᱾
ᱟᱪᱪᱷᱟ ᱟᱫᱚ ᱤᱭᱟᱹ ᱚᱱᱟ ᱟᱫᱚ ᱦᱟᱹᱠᱩ ᱡᱟᱦᱟᱸ ᱤᱭᱟᱹᱨᱮᱱ ᱦᱟᱱᱟ ᱵᱟᱝᱞᱟᱫᱮᱥ ᱨᱮᱱ ᱢᱮᱱᱟᱜ ᱠᱚᱣᱟᱜ ᱩᱱᱠᱩᱣᱟᱜ ᱠᱤ ᱱᱚᱣᱟ ᱫᱷᱟᱨᱟ ᱦᱟᱥᱟ ᱡᱟᱭᱜᱟ ᱵᱟᱹᱱᱩᱜᱼᱟ?
ᱵᱟᱹᱱᱩᱜ ᱟᱠᱟᱫᱟ ᱟᱨ ᱩᱱᱠᱩ ᱦᱟᱱᱟ ᱚᱲᱨᱮᱱᱟᱹ ᱟ ᱦᱚᱸ ᱵᱟᱠᱚ ᱦᱮᱡ ᱦᱚᱪᱚ ᱟᱠᱚᱣᱟ᱾
ᱵᱟᱠᱚ ᱦᱮᱡ ᱦᱚᱪᱚ ᱟᱠᱚᱣᱟ?
ᱵᱟᱠᱚ ᱦᱮᱡ ᱚᱪᱚ ᱟᱠᱚᱣᱟ ᱟᱨ ᱩᱱᱠᱩ ᱫᱚ ᱵᱟᱹᱱᱩᱜ ᱛᱟᱠᱚ ᱤᱭᱟᱹᱛᱮ ᱵᱟᱠᱚ ᱯᱟᱨᱚᱢᱚᱜ ᱜᱮᱭᱟ ᱱᱚᱛᱮ᱾
ᱟᱪᱪᱷᱟ ᱟᱨ ᱩᱱᱠᱩᱣᱟᱜ ᱫᱚ ᱵᱟᱹᱱᱩᱜ ᱦᱚᱸ ᱵᱟᱹᱱᱩᱜ ᱛᱟᱠᱚᱣᱟ
ᱟᱨ ᱵᱟᱹᱱᱩᱜ ᱦᱚᱸ ᱵᱟᱹᱱᱩᱜ ᱛᱟᱠᱚᱣᱟ ᱵᱟᱹᱱᱩᱜ ᱛᱟᱠᱚᱣᱟ ᱦᱟᱱᱟ ᱟᱲᱮ ᱨᱮᱜᱮ ᱩᱱᱠᱩᱣᱟᱜ ᱟᱲᱟᱜ ᱫᱚ ᱢᱮᱱᱟᱜᱼᱟ ᱚᱱᱟ ᱞᱟᱹᱜᱤᱫ ᱛᱮ ᱩᱱᱠᱩ ᱫᱚ ᱵᱟᱠᱚ ᱦᱮᱡ ᱪᱩ ᱜᱮᱭᱟ ᱟᱹᱰᱤ ᱱᱟᱹᱲ ᱨᱮᱱ ᱜᱮ ᱦᱟᱱᱟᱱᱟᱜ ᱟᱹᱰᱤ ᱠᱚ ᱪᱟᱞᱟᱜ ᱜᱮᱭᱟ ᱡᱟᱦᱟᱸ ᱞᱮᱠᱟᱛᱮ ᱞᱮᱠᱤᱱ ᱦᱟᱱᱟ ᱟᱲᱮ ᱨᱮᱱ ᱫᱚ ᱱᱚᱣᱟ ᱟᱲᱮ ᱵᱟᱠᱚ ᱦᱮᱡᱪᱚ ᱟᱠᱩ ᱜᱮᱭᱟ
ᱟᱪᱪᱷᱟ
ᱛᱚᱵᱮ ᱟᱯᱮᱥᱮᱫ ᱫᱚ ᱰᱟᱦᱟᱨ ᱨᱮᱭᱟᱜ ᱵᱮᱵᱚᱥᱛᱷᱟ ᱠᱚᱫᱚ ᱪᱮᱫ ᱞᱮᱠᱟ ᱢᱮᱱᱟᱜ ᱟᱠᱟᱫᱟ?
ᱟᱞᱮᱥᱮᱫ ᱫᱚ ᱰᱟᱦᱟᱨ ᱨᱮᱱᱟᱜ ᱵᱮᱵᱚᱥᱛᱷᱟ ᱠᱚᱫᱚ ᱢᱮᱱᱟᱜᱼᱟ ᱵᱷᱟᱜᱮ ᱜᱮ᱾
ᱟᱨ ᱫᱚᱠᱟᱱ ᱯᱟᱴ ᱠᱚ ᱢᱮᱱᱟᱜ ᱟᱥᱮ ᱵᱟᱝᱟ ᱥᱩᱨ ᱥᱩᱨ ᱨᱮ?
ᱥᱩᱨ ᱥᱩᱨ ᱨᱮ ᱫᱚᱠᱟᱱ ᱠᱚᱦᱚᱸ ᱢᱮᱱᱟᱜ ᱛᱟᱞᱮᱭᱟ ᱟᱫᱚ ᱡᱷᱚᱛᱚ ᱜᱮ ᱧᱟᱢᱚᱜ ᱜᱮᱭᱟ ᱚᱱᱠᱟᱱ ᱫᱚᱠᱟᱱ ᱜᱮ ᱢᱮᱱᱟᱜᱼᱟ᱾
ᱦᱮᱸ ᱦᱮᱸ ᱦᱩᱸ ᱟᱨ ᱜᱟᱹᱰᱤ ᱠᱚᱫᱚ ᱛᱟᱦᱚᱞᱮ ᱪᱟᱞᱟᱜ ᱦᱤᱡᱩᱜ ᱠᱟᱱᱟ ᱥᱮ ᱵᱟᱝ?
ᱜᱟᱹᱰᱤ ᱠᱚᱦᱚᱸ ᱪᱟᱞᱟᱣ ᱦᱤᱡᱩᱜ ᱜᱮᱭᱟ ᱫᱚᱢᱮᱜ ᱜᱮ᱾ ᱟᱞᱮ ᱥᱮᱫ ᱫᱚ ᱱᱤᱭᱟᱹᱜᱮ ᱟᱞᱮ ᱥᱮᱫ ᱫᱚ ᱚᱱᱠᱟ ᱨᱮᱹᱞ ᱜᱟᱹᱰᱤ ᱵᱟᱹᱱᱩᱜᱼᱟ ᱤᱱᱟᱹ ᱚᱱᱟᱜᱮ ᱨᱮᱹᱞ ᱞᱟᱭᱤᱱ ᱜᱮ ᱵᱟᱹᱱᱩᱜᱼᱟ ᱟᱞᱮ ᱥᱮᱫ ᱫᱚ
ᱟᱞᱮ ᱱᱚᱛᱮ ᱫᱚ ᱨᱮᱹᱞ ᱞᱟᱭᱤᱱ ᱦᱚᱸ ᱢᱮᱱᱟᱜ ᱜᱮᱭᱟ ᱟᱫᱚ ᱚᱱᱟ ᱫᱚ ᱱᱟᱥᱮᱭᱟᱜ ᱯᱷᱟᱨᱟᱠ ᱧᱚᱜ ᱨᱮ ᱢᱮᱱᱟᱜ ᱟᱠᱟᱫᱟ ᱟᱨ ᱵᱟᱥ ᱨᱮᱦᱚ ᱫᱮᱡᱚᱜ ᱞᱟᱹᱜᱤᱫ ᱫᱚ ᱥᱩᱨ ᱨᱮᱜᱮ ᱪᱟᱞᱟᱜ ᱦᱩᱭᱩᱜ ᱠᱟᱱ ᱛᱟᱞᱮ ᱜᱮᱭᱟ ᱛᱤᱨᱤᱥ ᱴᱟᱠᱟ ᱵᱷᱟᱲᱟ ᱚᱲᱟᱜ ᱠᱷᱚᱱᱟᱜ
ᱟᱪᱪᱷᱟ ᱟᱯᱮᱫᱚ ᱛᱟᱦᱚᱞᱮ ᱤᱭᱟᱹ ᱟᱯᱮᱚ ᱦᱚᱜᱼᱚᱭ ᱡᱟᱦᱟᱸ ᱠᱳᱞᱠᱟᱛᱟ ᱠᱳᱞᱠᱟᱛᱟ ᱦᱟᱱᱟ ᱫᱷᱟᱨᱮ ᱯᱮ ᱯᱟᱲᱟᱜᱼᱟ?
ᱦᱮᱸ ᱦᱮᱸ
ᱟ ᱚᱱᱟᱫᱚ ᱛᱟᱦᱚᱞᱮ ᱟᱞᱮ ᱡᱩᱫᱤ ᱞᱮ ᱪᱟᱞᱟᱜᱼᱟ ᱟᱞᱮ ᱫᱚ ᱛᱟᱦᱚᱞᱮ ᱠᱳᱞᱠᱟᱛᱟ ᱯᱟᱨᱚᱢ ᱠᱟ ᱠᱟᱛᱮᱫ ᱛᱟᱨᱯᱚᱨ ᱟᱯᱮ ᱥᱮᱫ ᱞᱮ ᱪᱟᱞᱟᱜᱼᱟ?
ᱦᱮᱸ ᱚᱱᱟᱠᱚ ᱯᱟᱨᱚᱢ ᱵᱟᱲᱟᱭ ᱦᱩᱭᱩᱜᱚᱜ ᱛᱟᱯᱮᱭᱟ
ᱟᱯᱮ ᱫᱚ ᱛᱟᱦᱚᱞᱮ ᱠᱳᱞᱠᱟᱛᱟ ᱫᱚ ᱟᱫᱚ ᱚᱸᱰᱮ ᱠᱷᱚᱱ ᱫᱚ ᱛᱤᱱᱟᱹᱜ ᱥᱟᱺᱜᱤᱧ ᱛᱟᱯᱮᱭᱟ ᱟᱯᱮ
ᱟᱞᱮ ᱢᱟ ᱟᱹᱰᱤ ᱥᱟᱺᱜᱤᱧ ᱜᱮ ᱟᱞᱮ ᱠᱳᱞᱠᱟᱛᱟ ᱠᱷᱚᱱ ᱦᱚᱸ ᱟᱨᱦᱚᱸ ᱟᱹᱰᱤ ᱥᱟᱜᱤᱧ ᱜᱮ ᱦᱤᱡᱩᱜ ᱦᱩᱭᱩᱜ ᱛᱟᱯᱮᱭᱟ
ᱟᱞᱮ ᱦᱚᱸᱛᱚ ᱟᱞᱮ ᱦᱚᱸ ᱟᱹᱰᱤ ᱥᱟᱺᱜᱤᱧ ᱜᱮᱛᱟᱞᱮᱭᱟ ᱟᱞᱮ ᱦᱚᱸ ᱱᱚᱛᱮ ᱟᱞᱮ ᱦᱚᱸ ᱡᱷᱟᱲᱠᱷᱚᱸᱰ ᱱᱚᱱᱛᱮ
ᱚ
ᱟᱨ ᱡᱷᱟᱲᱠᱷᱚᱸᱰ ᱡᱟᱯᱟᱜᱚᱜᱼᱟᱞᱮ ᱱᱚᱛᱮ ᱟᱨᱚ ᱟᱞᱮ ᱦᱚᱸ ᱟᱞᱮ ᱦᱚᱸ ᱚᱱᱠᱟᱛᱮ ᱪᱟᱞᱟᱣ ᱟᱞᱮ ᱦᱚᱸ ᱱᱚᱛ ᱦᱚᱸ ᱡᱩᱫᱤ ᱞᱮ ᱪᱟᱞᱟᱜᱼᱟᱳᱞᱠᱟᱛᱟ ᱚᱱᱟ ᱦᱚᱸᱚᱸ ᱟᱞᱮ ᱦᱚᱸ ᱟᱹᱰᱤ ᱥᱟᱺᱜᱤᱧ ᱜᱮᱛᱟᱞᱮᱭᱟ
ᱦᱮᱸ ᱦᱮᱸ ᱦᱮᱸ ᱟᱞᱮ ᱦᱚᱸ ᱢᱤᱫ ᱫᱷᱚᱢ ᱚᱱᱛᱮ ᱞᱮ ᱪᱟᱞᱟᱣ ᱞᱮᱱᱟ ᱟᱫᱚ ᱚᱱᱮ ᱥᱚᱠᱠᱷᱚ ᱠᱚ ᱢᱮᱛᱟᱜ ᱠᱟᱱᱟ ᱡᱟᱭᱜᱟ ᱨᱮᱭᱟᱜ ᱧᱩᱛᱩᱢ ᱫᱚ ᱜᱟᱰᱟ ᱠᱚᱦᱚᱸ ᱢᱮᱱᱟᱜ ᱟᱠᱟᱫᱟ ᱢᱚᱸᱡᱽ ᱜᱮ ᱵᱩᱨᱩ ᱠᱚ ᱢᱮᱱᱟᱜᱼᱟ ᱢᱚᱸᱡᱽ ᱜᱮ ᱟᱹᱭᱠᱟᱹᱜ ᱠᱟᱱ ᱛᱟᱦᱮᱱᱟᱚᱜ ᱪᱟᱞᱟᱣ ᱞᱮᱱᱟᱞᱮ ᱟᱭᱢᱟ ᱫᱤᱱ ᱯᱚᱨᱮ ᱧᱮᱞ ᱥᱮ ᱟᱹᱰᱤ ᱨᱟᱹᱥᱠᱟᱹ ᱜᱮ ᱟᱹᱭᱠᱟᱹᱜ ᱠᱟᱱ ᱛᱟᱦᱮᱚᱜᱼᱟ ᱟᱫᱚ ᱚᱱᱟ ᱠᱟᱰᱟ ᱫᱚ ᱪᱮᱫ ᱵᱚᱞᱮ? ᱢᱤᱫ ᱜᱷᱟᱹᱲᱤᱡ ᱛᱮ ᱚᱱᱟ ᱫᱟᱜ ᱠᱚᱢ ᱜᱮ ᱛᱟᱦᱮᱱ ᱠᱟᱱᱟ ᱯᱟᱨᱚᱢ ᱱᱟᱞᱮ ᱫᱚ ᱠᱚᱢ ᱜᱮ ᱟᱨ ᱡᱟᱥ ᱫᱤᱱ ᱫᱚ ᱚᱲᱟᱜ ᱞᱮ ᱨᱩᱣᱟᱹᱲᱟ ᱩᱱᱫᱤᱱ ᱫᱚ ᱟᱹᱰᱤ ᱰᱷᱮᱨ ᱫᱟᱜ ᱯᱮᱨᱮᱡ ᱪᱟᱵᱟᱣ ᱟᱠᱟᱱᱟ ᱰᱟᱸᱰᱟ ᱛᱮ
ᱟᱪᱪᱷᱟ ᱛᱟᱦᱚᱞᱮ ᱤᱭᱟᱹ ᱚᱱᱟ ᱢᱟᱱᱮ ᱚᱱᱟ ᱡᱟᱦᱟᱸ ᱤᱭᱟᱹ ᱡᱟᱭᱜᱟᱢ ᱞᱟᱹᱭ ᱠᱮᱫᱟ ᱚᱱᱟ ᱫᱚ ᱤᱭᱟᱹ ᱠᱳᱞᱠᱟᱛᱟ ᱚᱠᱟ ᱤᱭᱟᱹ ᱯᱟᱨᱚᱢ ᱠᱟᱛᱮ
ᱠᱳᱞᱠᱟᱛᱟ ᱯᱟᱨᱚᱢ ᱠᱟᱛᱮᱜ ᱫᱚ ᱵᱟᱞᱮ ᱪᱟᱞᱟᱣ ᱟᱠᱟᱱᱟ ᱠᱳᱞᱠᱟᱛᱟ ᱠᱷᱚᱱ ᱫᱚ ᱱᱚᱛᱮ ᱧᱚᱜ ᱜᱮ
ᱟᱪᱪᱷᱟ ᱟᱪᱪᱷᱟ
ᱥᱩᱠᱠᱷᱚ ᱠᱚ ᱢᱮᱛᱟᱜ ᱠᱟᱱᱟ ᱚᱱᱛᱮ ᱫᱚ ᱵᱟᱞᱮ ᱪᱟᱞᱟᱣ ᱵᱟᱲᱟ ᱠᱟᱱᱟ ᱩᱱᱟᱹᱜ ᱥᱟᱺᱜᱤᱧ ᱫᱚ ᱟᱫᱚ ᱱᱤᱛᱳᱜ ᱫᱚ ᱪᱟᱞᱟᱣ ᱦᱩᱭᱩᱜᱚᱜᱼᱟ ᱧᱮᱞ ᱟᱹᱜᱩᱭ ᱦᱩᱭᱩᱜᱼᱟ ᱚᱱᱛᱮᱱᱟᱜ ᱡᱟᱭᱜᱟ ᱠᱚᱦᱚᱸ᱾
ᱦᱳᱭ ᱟᱫᱚ ᱱᱚᱜᱼᱚ ᱱᱚᱝᱠᱟᱜᱮ ᱟᱫᱚ ᱩᱯᱨᱩᱢ ᱠᱚ ᱩᱯᱨᱩᱢᱚᱜ ᱯᱮ ᱟᱨ ᱦᱚᱸ ᱚᱱᱠᱟᱜ ᱜᱮ ᱦᱤᱡᱩᱜ ᱯᱮ ᱯᱮ ᱤᱭᱟᱹ ᱵᱟᱹᱱᱩᱜᱼᱟ᱾ ᱟᱞᱮᱥᱮᱫ ᱦᱚᱸ ᱟᱹᱰᱤ ᱵᱷᱟᱜᱤ ᱡᱟᱭᱜᱟ ᱜᱮ ᱠᱟᱱᱟ᱾ ᱟ ᱥᱮᱫ ᱯᱚᱨᱚᱵᱽ ᱯᱟᱛᱟ ᱠᱚ ᱫᱚ ᱫᱚᱢᱮ ᱦᱩᱭᱩᱜᱼᱟ ᱯᱚᱨᱚᱵᱽ ᱯᱟ
ᱟᱞᱮ ᱥᱮᱫ ᱧᱮᱞ ᱤᱫᱤ ᱠᱟᱜ ᱯᱮ
ᱦᱳᱭ ᱦᱳᱭ ᱟᱞᱮ ᱥᱮᱱᱟᱜ ᱡᱟᱭᱜᱟ ᱫᱚ ᱱᱚᱜᱼᱚᱭ ᱯᱚᱨᱚᱵᱽ ᱯᱟᱛᱟ ᱛᱮ ᱟᱵᱚ ᱥᱟᱱᱛᱟᱲᱟᱜ ᱯᱚᱨᱚᱵᱽ ᱯᱟᱛᱟ ᱛᱮ ᱯᱮᱨᱮᱡ ᱧᱚᱜ ᱜᱮᱭᱟ ᱟᱞᱮ ᱥᱮᱫ ᱫᱚ᱾
ᱦᱮᱸ ᱦᱮᱸ ᱢᱳᱵᱟᱭᱤᱞ ᱠᱚᱨᱮᱞᱮ ᱧᱮᱞ ᱜᱮᱭᱟ ᱚᱱᱛᱮ ᱜᱮ ᱰᱷᱮᱨ ᱢᱚᱸᱡᱽ ᱜᱮᱠᱚ ᱞᱩᱝᱜᱤ ᱯᱟᱹᱧᱪᱤ ᱢᱚᱸᱡᱽ ᱜᱮᱠᱚ ᱵᱟᱸᱫᱮ ᱜᱮᱭᱟ ᱟᱵᱚᱣᱟᱜ ᱠᱟᱞᱪᱟᱨ ᱨᱮᱭᱟᱜ ᱠᱟᱱᱟ ᱢᱮᱱᱠᱟ ᱠᱟᱛᱮᱫ᱾ ᱱᱚᱛᱮ ᱫᱚ ᱤᱱᱟᱹᱜ ᱠᱷᱟᱱᱡ ᱫᱚ ᱵᱟᱹᱱᱩᱜ ᱟᱠᱟᱫᱟ ᱱᱤᱛ ᱫᱚ ᱠᱚᱢ ᱧᱚᱜ ᱜᱮᱭᱟ ᱛᱟᱣᱟᱦ ᱱᱤᱛᱚᱜ ᱦᱜ ᱥᱩᱨᱩ ᱠᱟᱱᱟ ᱡᱮ ᱠᱚ ᱵᱟᱸᱫᱮ ᱭᱮᱫ ᱠᱟᱱᱟ ᱠᱚ᱾
ᱦᱳᱭ, ᱦᱳᱭ᱾ ᱟᱞ ᱥᱮᱫ ᱫᱚ ᱱᱟᱣᱟ-ᱱᱟᱣᱟᱱᱟᱜ ᱞᱩᱝᱜᱤ ᱯᱟᱹᱧᱪᱤ ᱱᱟᱣᱟ-ᱱᱟᱣᱟᱱᱟᱜ ᱧᱟᱢᱚᱜᱼᱟ ᱱᱟᱣᱟ-ᱱᱟᱣᱟᱱᱟᱜ᱾ ᱤᱭᱟᱹ ᱟᱵᱚ ᱥᱟᱱᱛᱟᱲᱟᱜ ᱱᱟᱣᱟ ᱱᱟᱣᱟᱱᱟᱜ ᱥᱴᱟᱭᱤᱞ ᱠᱚ ᱦᱩᱭᱩᱜ ᱜᱮᱭᱟ᱾
ᱦᱮᱸ ᱟᱯᱮ ᱚᱱᱛᱮ ᱠᱷᱚᱱᱟᱜ ᱜᱮ ᱦᱤᱡᱩᱜ ᱠᱟᱱᱟ ᱱᱚᱛᱮ ᱟᱞᱮ ᱥᱮᱫ ᱫᱚ
ᱟᱯᱮ ᱚᱱᱛᱮ ᱫᱚ ᱵᱮᱥᱤ ᱚᱱᱠᱟ ᱟᱵᱚ ᱥᱟᱱᱛᱟᱞᱤ ᱮᱠᱴᱩ ᱠᱚ ᱚᱱᱠᱟ ᱫᱚ ᱵᱤᱥᱤ ᱵᱟᱝ ᱧᱮᱞ ᱦᱩᱭ ᱟᱠᱟᱱᱟ᱾
ᱤᱱᱟᱹᱜ ᱵᱟᱹᱱᱩᱜ ᱟᱠᱟᱫ ᱠᱚᱣᱟ ᱱᱚᱛᱮ ᱫᱚ
ᱟᱪᱪᱷᱟ
ᱟᱞᱮ ᱱᱚᱛᱮ ᱫᱚ ᱮᱠᱮᱱ ᱢᱮᱱᱟᱜ ᱠᱚᱣᱟ ᱮᱠᱮᱱ ᱤᱭᱟᱹ ᱮᱸ ᱵᱷᱟᱜᱮ ᱵᱷᱟᱜᱮ ᱠᱚᱜᱮ ᱢᱮᱱᱟᱜ ᱠᱚᱜᱮᱭᱟ, ᱱᱚᱜᱼᱚᱭ ᱡᱟᱦᱟᱸ ᱚᱡ, ᱚᱡᱷᱟ ᱫᱟᱫᱟ ᱡᱟᱦᱟᱸᱭ ᱢᱮᱫ ᱴᱟᱝ ᱥᱮᱨᱮᱧ ᱠᱚ ᱵᱟᱝ ᱵᱷᱟᱭᱨᱟᱞ ᱠᱟᱱ ᱜᱮᱭᱟ?
ᱚᱡᱷᱟ ᱫᱟᱫᱟ ᱡᱟᱦᱟᱸᱭ ᱵᱚᱱ ᱚᱡᱷᱟ ᱫᱟᱫᱟ ᱢᱤᱫᱴᱟᱝ ᱥᱮᱨᱮᱧ, ᱟᱸᱡᱚᱢ ᱵᱟᱲᱟ ᱠᱟᱜ ᱜᱮᱭᱟᱢ ᱥᱮ ᱵᱟᱝ?
ᱵᱟᱹᱞᱤᱧ ᱟᱸᱡᱚᱢ ᱟᱠᱟᱫᱼᱟ, ᱤᱱᱟᱹᱜ ᱜᱟᱱ ᱤᱭᱩᱴᱩᱵᱽ ᱨᱮ ᱵᱟᱹᱞᱤᱧ ᱵᱚᱞᱚᱜ ᱠᱟᱱᱟ ᱥᱮ ᱱᱮᱛᱟᱨ᱾ ᱚᱱᱟᱛᱮᱭᱟ ᱟᱫᱚ ᱱᱤᱛᱳᱜ ᱵᱮᱱ ᱞᱟᱹᱭ ᱪᱮᱫᱟᱜ ᱥᱮ ᱟᱸᱡᱚᱢ ᱢᱮᱭᱟ ᱞᱟ ᱛᱮᱫᱚ ᱠᱟᱡᱟ ᱜᱮᱞᱤᱧ ᱟᱸᱡᱚᱢᱮᱫ ᱠᱟᱱ ᱛᱟᱦᱮᱱᱚᱜᱱᱟ᱾
ᱟᱪᱪᱷᱟ ᱤᱧ ᱦᱚᱸ ᱚᱱᱟ ᱥᱮᱨᱮᱧ ᱨᱮᱱᱟᱜ ᱚᱱᱟ ᱧᱩ-ᱧᱩᱛᱩᱢ ᱦᱩᱭᱩᱜ ᱠᱟᱱᱟ ᱚᱡᱷᱟ ᱫᱟᱫᱟ᱾ ᱩᱱᱤ ᱫᱚ ᱟᱞᱮ, ᱟᱞᱮ, ᱟᱞᱮᱭᱟᱜ ᱥᱩᱨ ᱨᱤᱱᱤᱡ ᱜᱮ ᱠᱟᱱᱟᱭ᱾ ᱮᱸᱢ ᱠᱟᱹᱴᱤᱡ ᱪᱟᱞᱟᱝ ᱛᱟᱲᱟᱢ ᱞᱮᱠᱷᱟᱱ ᱜᱮ᱾